ᱦᱮ
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱦᱳᱭ ᱦᱮᱸ ᱟᱸᱡᱚᱢᱚᱜ ᱠᱟᱱᱟ ᱵᱮᱥ ᱜᱮ᱾
ᱟᱪᱪᱷᱟ ᱟᱪᱪᱷᱟ
ᱦᱳᱭ ᱚᱱᱮ ᱚᱱᱠᱟ ᱟᱵᱚᱣᱟᱜ ᱟᱹᱨᱤᱪᱟᱹᱞᱤ ᱠᱚ ᱪᱟᱞᱟᱜ ᱠᱟᱱᱟ ᱱᱮᱛᱟᱨ ᱫᱚ᱾
ᱦᱮᱸ ᱜᱚᱝᱠᱮ?
ᱞᱟᱹᱭ ᱫᱟᱹᱞᱤᱧ ᱟᱵᱚᱣᱟᱜ ᱟᱹᱨᱤᱪᱟᱹᱞᱤ ᱠᱚᱦᱚᱸ ᱟᱹᱰᱤ ᱞᱟᱛᱟᱨ ᱥᱮᱫ ᱜᱮ ᱪᱟᱞᱟᱣ ᱤᱫᱤ ᱜᱚᱫᱚᱜ ᱠᱟᱱᱟ᱾
ᱦᱮᱸ ᱟᱫᱚ ᱜᱚᱢᱠᱮ ᱧᱮᱞᱢᱮ ᱡᱩᱫᱤ ᱚᱱᱟ ᱟᱵᱚᱣᱟᱜ ᱟᱹᱨᱤᱪᱟᱹᱞᱤ ᱟᱵᱚ ᱡᱩᱫᱤ ᱵᱟᱝᱼᱼ ᱪᱮᱫᱟᱜ ᱥᱮ ᱡᱤᱭᱟᱹᱲ ᱵᱟᱵᱚᱱ ᱫᱚᱦᱚᱭᱟ ᱮᱱᱛᱮ ᱟᱫᱚ ᱚᱠᱚᱭᱮ ᱡᱤᱭᱟᱹᱲ ᱫᱚᱦᱚᱭᱟ᱾ ᱮᱱᱛᱮᱫ ᱡᱤᱭᱟᱹᱲᱮᱢ ᱫᱚᱦᱚᱭᱟ ᱛᱚᱵᱮ ᱱᱟᱥᱮ ᱟᱢᱟᱜ ᱟ ᱟᱹᱨᱤᱪᱟᱹᱞᱤ ᱦᱚᱸ ᱴᱷᱤᱠ ᱴᱷᱟᱠ ᱛᱟᱦᱮᱱᱟ ᱦᱮᱸ ᱵᱟᱝ?
ᱦᱳᱭ᱾
ᱛᱟᱞᱦᱮ ᱜᱚᱝᱠᱮ ᱱᱚᱣᱟ ᱤᱫᱤ ᱠᱟᱛᱮ ᱞᱟᱝ ᱨᱚᱯᱚᱲᱟ ᱥᱮ ᱪᱮᱫ?
ᱦᱳᱭ ᱱᱚᱣᱟ ᱤᱫᱤ ᱨᱮᱦᱚᱸ ᱠᱟᱹᱴᱤᱡ ᱨᱚᱯᱚᱲ ᱨᱮᱦᱚᱸ ᱵᱷᱟᱹᱜᱤ ᱠᱚᱜᱼᱟ ᱚᱱᱠᱟ ᱛᱤᱥ ᱦᱚᱸ ᱜᱟᱞᱢᱟᱨᱟᱣ ᱵᱟᱝ ᱦᱩᱭ ᱟᱠᱟᱱᱟ ᱚᱱᱠᱟᱼᱼ ᱚᱠᱚᱭ ᱥᱟᱶ ᱛᱮᱦᱚᱸ
ᱟᱪᱪᱷᱟ ᱟᱪᱷᱟ ᱟᱹᱰᱤ ᱱᱟᱯᱟᱭ ᱨᱚᱯᱚᱲ ᱫᱚᱨᱠᱟᱨᱟ ᱪᱮᱫᱟᱜ ᱵᱟᱝ ᱫᱚᱨᱠᱟᱨᱟ᱾ ᱟᱨ ᱪᱮᱫ ᱠᱚᱢ ᱩᱭᱦᱟᱹᱨᱮᱫ ᱛᱟᱞᱟᱝᱟ ᱚᱱᱟᱜᱮ ᱞᱟᱹᱭ ᱛᱟᱞᱟᱝ ᱢᱮ ᱟᱪᱪᱷᱟ, ᱟᱫᱚ ᱱᱟᱦᱟᱜ ᱫᱤᱱ ᱨᱮ ᱜᱚᱝᱠᱮ ᱡᱩᱫᱤᱢ ᱧᱮᱞᱟ ᱚᱱᱟ ᱡᱟᱦᱟᱸᱢ ᱞᱟᱹᱭᱮᱫᱼᱟ ᱟᱹᱨᱤᱪᱟᱹᱞᱤ ᱤᱫᱤ ᱠᱟᱛᱮᱫ ᱟᱫᱚᱼᱼ ᱟᱫᱤ ᱫᱚ ᱥᱟᱹᱨᱤ ᱥᱟᱹᱨᱤ ᱞᱟᱹᱭ ᱛᱮᱫᱚ ᱢᱟᱱᱮᱼᱼ ᱮᱛᱚ ᱟᱹᱛᱳ ᱫᱤᱥᱚᱢ ᱨᱮ ᱧᱮᱞᱚᱜ ᱠᱟᱱᱟ ᱟᱹᱰᱤ ᱠᱟᱹᱴᱤᱡ ᱢᱚᱰᱟᱱ ᱧᱮᱞᱚᱜ ᱠᱟᱱᱟ᱾ ᱱᱚᱰᱟᱱ ᱫᱚ ᱱᱚᱝᱠᱟ ᱢᱮᱱᱟᱜ ᱢᱟᱱᱮ ᱡᱟᱦᱟᱸ ᱟᱵᱚᱣᱟᱜ ᱟᱹᱨᱤᱪᱟᱹᱞᱤ ᱚᱱᱟ ᱠᱚᱠᱚ ᱵᱟᱹᱜᱤᱭᱮᱫᱼᱼ ᱵᱤᱥᱮᱥᱛᱟ ᱮᱴᱟᱜ ᱦᱚᱲᱟᱜ ᱥᱮ ᱮᱴᱟᱜ ᱜᱟᱛᱟᱠ ᱨᱮᱱᱟᱜᱼᱼ ᱚᱱᱟ ᱠᱚᱠᱚ ᱟᱯᱱᱟᱨ ᱪᱟᱞᱟᱜ ᱠᱟᱱᱟ ᱦᱮᱸ ᱵᱟᱝ ᱜᱚᱢᱠᱮ?
ᱦᱳᱭ ᱮᱴᱟᱜ ᱮᱴᱟᱜ ᱠᱚᱠᱚ ᱟᱯᱱᱟᱨ ᱡᱚᱱᱤᱡ ᱠᱟᱱᱟ ᱮᱴᱟᱜ ᱦᱚᱲᱟᱜ ᱢᱟᱱᱮ ᱡᱟᱦᱟᱸ ᱟᱹᱨᱤᱪᱟᱹᱞᱤ ᱪᱟᱜ ᱠᱟᱱᱟ᱾ ᱚᱱᱛᱮ ᱢᱟᱱᱮ ᱚᱱᱛᱮ ᱠᱚ ᱚᱱᱛᱮ ᱜᱮᱠᱚ ᱢᱟᱲᱟᱝᱜ ᱠᱟᱱᱟ᱾
ᱦᱳᱭ ᱛᱟᱦᱚᱞᱮ ᱚᱱᱠᱟ ᱟᱯᱮ ᱛᱮᱜᱤ ᱚᱱᱠᱟ ᱧᱮᱞ ᱧᱟᱢ ᱦᱩᱭ ᱠᱚᱜᱼᱟ ᱚᱱᱠᱟ ᱡᱮ ᱟᱵᱚᱣᱟᱜᱼᱼ ᱟᱪᱪᱷᱟ ᱟᱹᱨᱤᱪᱟᱹᱞᱤ ᱵᱟᱫᱽ ᱠᱟᱛᱮᱜ ᱮᱴᱟᱜ ᱦᱚᱲᱟᱜ ᱟᱹᱨᱤᱪᱟᱹᱞᱤ ᱠᱚ ᱟᱯᱱᱟᱨᱮᱫᱼᱟ ᱚᱱᱠᱟᱼᱼ
ᱦᱳᱭ ᱱᱚᱣᱟ ᱠᱚᱨᱮ ᱢᱟᱛᱚ ᱧᱮᱞᱚᱜ ᱠᱟᱱ ᱜᱮᱭᱟ ᱵᱟᱝ ᱫᱚ ᱵᱟᱝ᱾
ᱟᱪᱪᱷᱟ᱾
ᱟᱹᱰᱤ ᱟᱭᱢᱟ ᱜᱮ ᱟᱭᱢᱟ ᱜᱮᱠᱚ ᱧᱮᱞᱚᱜ ᱠᱟᱱᱟ ᱱᱚᱛᱮ ᱢᱟ ᱟᱹᱰᱤ ᱟᱭᱢᱟ ᱜᱮᱼᱼ
ᱦᱮᱸ ᱚᱱᱟᱢᱟ ᱟᱹᱰᱤ ᱫᱩᱠ ᱨᱮᱱᱟᱜ ᱠᱟᱛᱷᱟ ᱠᱟᱱᱟ ᱪᱮᱫᱟᱜ ᱵᱟᱝᱼᱢᱟ ᱱᱤᱡᱮᱨᱟᱜ ᱟᱹᱨᱤᱪᱟᱹᱞᱤ ᱡᱫᱤ ᱵᱟᱢ ᱟᱯᱱᱟᱨᱟ ᱦᱟᱯᱮᱱ ᱫᱤᱱ ᱨᱮᱼᱼ ᱟᱵᱚᱨᱮᱱ ᱡᱟᱦᱟᱸ ᱯᱚᱝ ᱯᱚᱝᱲᱟ ᱢᱮᱱᱟᱜ ᱠᱚᱣᱟ ᱟᱪᱪᱷᱟ ᱩᱱᱠᱚᱣᱟᱜ ᱩᱱᱟᱹᱜᱼᱼ ᱥᱟᱡᱟᱣ ᱥᱟ ᱥᱟᱢᱴᱟᱣ ᱟᱠᱟᱫ ᱟᱵᱚᱨᱮᱱ ᱥᱮᱫᱟᱭ ᱦᱟᱯᱲᱟᱢ ᱠᱚᱼᱼ ᱡᱟᱦᱟᱸ ᱠᱚ ᱞᱟᱦᱟᱛᱮ ᱥᱮᱫᱟᱭ ᱠᱷᱚᱱᱟᱜ ᱢᱟᱱᱟᱣ ᱵᱚᱱ ᱢᱟᱱᱟᱣ ᱟᱹᱜᱩ ᱠᱟᱜᱼᱟ ᱚᱱᱟ ᱠᱚ ᱠᱤᱱᱛᱩ ᱟᱥᱛᱮ ᱟᱥᱛᱮᱼᱼ ᱪᱮᱫᱟᱜ ᱟᱫᱚᱜᱼᱟ ᱦᱮᱸ ᱵᱟᱝ?
ᱦᱮᱸ ᱟᱫ ᱪᱟᱞᱟᱜ ᱠᱟᱱ ᱜᱮᱭᱟ ᱦᱮᱸ ᱧᱮᱞᱚᱜ ᱠᱟᱱᱟ ᱛᱚ ᱚᱱᱠᱟ ᱜᱮ᱾ ᱟᱫ ᱪᱟᱞᱟᱜ ᱠᱟᱱ ᱜᱮᱭᱟ ᱟᱵᱟᱨ ᱢᱟᱱᱮ ᱟᱵᱚ ᱦᱚᱲ ᱧᱮᱞ ᱦᱩᱭᱩᱜ ᱠᱟᱱᱟ᱾ ᱵᱮᱥᱤᱨ ᱵᱷᱟᱜᱽ ᱢᱟᱱᱮ ᱟᱵᱚᱣᱟᱜ ᱡᱩᱢᱤᱫ ᱵᱟᱝ ᱛᱟᱦᱮᱸᱱ ᱠᱟᱱᱟ᱾
ᱟᱹᱰᱤ ᱱᱟᱯᱟᱭ ᱠᱟᱛᱷᱟ ᱡᱩᱢᱤᱫ ᱦᱮᱸ ᱚᱱᱟ ᱡᱩᱢᱤᱫ ᱠᱟᱛᱷᱟ ᱡᱟᱦᱟᱸᱢ ᱞᱟᱹᱭᱮᱜᱼᱟ ᱜᱚᱝᱠᱮ ᱟᱹᱰᱤ ᱱᱟᱯᱼᱼ ᱢᱤᱫᱴᱮᱱ ᱠᱟᱛᱷᱟ ᱡᱩᱢᱤᱫ ᱵᱟᱝᱠᱷᱟᱱ ᱡᱩᱢᱤᱫ ᱜᱮ ᱡᱟᱦᱟᱸ ᱠᱚ ᱢᱮᱛᱟᱜ ᱠᱟᱱᱟ ᱡᱩᱢᱤᱫ ᱜᱮ ᱫᱟᱲᱮ ᱟᱫᱚ ᱡᱩᱢᱤᱫ ᱮᱢ ᱛᱟᱵᱚᱱᱟ ᱮᱱᱼᱼ ᱥᱮ ᱡᱟᱦᱟᱱᱟᱜ ᱮᱢ ᱠᱟᱹᱢᱤ ᱫᱟᱲᱮᱭᱟᱜᱼᱟ ᱢᱤᱫ ᱥᱟᱶᱛᱮ ᱦᱮᱸ ᱵᱟᱝ ᱟᱫᱚ? ᱡᱩᱢᱤᱫ ᱫᱚ ᱮᱱᱨᱮᱵᱚᱱ ᱡᱩᱢᱤᱫᱚᱜᱼᱟ ᱡᱚᱠᱷᱚᱱ ᱟᱵᱚ ᱥᱟᱱᱟᱢ ᱠᱚᱜᱮ ᱟᱵᱚᱣᱟᱜ ᱦᱚᱠ ᱟᱹᱭᱫᱟᱹᱨ ᱨᱮᱱᱟᱜ ᱠᱟᱛᱷᱟᱼᱼ ᱵᱟᱵᱟᱭ ᱞᱟᱭᱫᱟ ᱨᱮᱱᱟᱜ ᱠᱟᱛᱷᱟ ᱥᱟᱱᱟᱢ ᱠᱚᱜᱮ ᱢᱤᱫ ᱥᱟᱶᱛᱮᱼᱼ ᱚᱱᱟ ᱵᱚᱱ ᱢᱟᱱᱟᱣ ᱵᱟᱛᱟᱣᱟ ᱥᱮ ᱢᱤᱫ ᱥᱟᱶᱛᱮ ᱡᱚᱛᱚ ᱠᱤᱪᱷᱩ ᱟᱹᱨᱤᱪᱟᱹᱞᱤ ᱵᱚᱱ ᱢᱟᱱᱟᱣᱟ᱾ ᱚᱠᱛᱚ ᱡᱚᱛᱚ ᱵᱚᱱ ᱡᱩᱢᱤᱫ ᱫᱟᱲᱮᱭᱟᱜᱼᱟ᱾
ᱦᱳᱭ ᱮᱲᱰᱮ ᱠᱷᱟᱱ ᱫᱚ ᱵᱚᱱ ᱡᱩᱢᱤᱫ ᱫᱟᱲᱮᱭᱟᱜᱼᱟ ᱟᱨᱚ ᱵᱟᱠᱷᱟᱱ ᱫᱚ ᱧᱮᱞᱚᱜ ᱠᱟᱱᱟ ᱧᱮᱞ ᱵᱤᱱ ᱥᱮᱼᱼ ᱟᱹᱵᱤᱱ ᱡᱟᱦᱟᱸ ᱨᱮᱼᱼ ᱧᱮᱞ ᱢᱮ ᱟᱵᱚ ᱡᱟᱦᱟᱸᱱᱟᱜ ᱟᱵᱚᱣᱟᱜ ᱤᱭᱟᱹ ᱞᱤᱭᱟᱹ ᱢᱟᱱᱮ ᱡᱟᱦᱟᱱᱟᱜ ᱢᱟᱱᱮ ᱵᱟᱹᱲᱤᱡ ᱧᱚᱜ ᱨᱟᱠᱟᱵ ᱟᱠᱟᱱᱟ᱾ ᱚᱸᱰᱮ ᱡᱩᱫᱤ ᱟᱨᱦᱚᱸ ᱟᱹᱵᱤᱱ ᱵᱤᱱ ᱨᱚᱲᱟ ᱵᱷᱟᱜᱤ ᱠᱟᱛᱷᱟ ᱯᱟᱸᱪ ᱡᱚᱱ ᱫᱚ ᱟᱹᱵᱤᱱ ᱠᱷᱚᱡ ᱫᱚᱠᱚ ᱵᱟᱭᱨᱤᱜ ᱠᱟᱱᱟ ᱠᱚ
ᱟᱫᱚ ᱱᱚᱜᱼᱱᱟ ᱠᱚᱫᱚᱼᱼ ᱠᱤᱪᱷᱩ ᱫᱚ ᱱᱚᱣᱟ ᱠᱚᱫᱚ ᱟᱹᱰᱤ ᱠᱤᱪᱷᱩ ᱥᱟᱦᱟᱣ ᱦᱩᱭᱩᱜ-ᱟ ᱜᱚᱢᱠᱮ᱾ ᱟᱛᱩ ᱫᱤᱥᱚᱢ ᱨᱮ ᱛᱟᱦᱮᱸ ᱠᱚᱨᱛᱮ ᱜᱮᱞᱮ ᱚᱠᱚᱭ ᱮᱸ ᱵᱮᱥᱤ ᱵᱩᱡᱷᱟᱹᱣ ᱟᱭ ᱥᱮ ᱟᱨ ᱟᱛᱩ ᱫᱤᱥᱚᱢ ᱦᱚᱲ ᱫᱚ ᱚᱠᱚᱭ ᱚᱞᱚᱜ ᱯᱟᱲᱦᱟᱜ ᱠᱚᱲᱟ ᱵᱟᱝ ᱠᱟᱱᱟ ᱠᱚ ᱩᱱᱠᱩ ᱟᱹᱰᱤ ᱠᱤᱪᱷᱩ ᱜᱮ ᱵᱟᱝ ᱵᱟᱲᱟᱭᱟ ᱦᱮᱸ ᱥᱮ ᱟᱨ ᱵᱟᱹᱧ ᱞᱟᱹᱭᱟ ᱡᱮ ᱵᱟᱝᱠᱚ ᱵᱟᱲᱟᱭᱟ ᱟᱹᱰᱤ ᱦᱚᱲ ᱜᱮᱠᱚ ᱵᱟᱲᱟᱭᱟ ᱟᱹᱰᱤ ᱦᱚᱲ ᱫᱚ ᱵᱟᱝᱠᱚ ᱵᱟᱲᱟᱭᱟ ᱾ ᱟᱫᱚ ᱮᱱᱛᱮ ᱟᱢ ᱡᱚᱠᱷᱚᱱᱮᱢ ᱨᱚᱲᱟ ᱟᱫᱚ ᱞᱟᱹᱭᱟ ᱤᱥ ᱯᱟᱞᱱᱟ ᱫᱚ ᱱᱚᱝᱠᱟᱭ ᱨᱚᱲ ᱠᱮᱫᱟ ᱵᱟᱝ ᱵᱟᱝ ᱩᱱᱤᱭᱟᱜ ᱠᱟᱛᱷᱟ ᱚᱱᱟ ᱵᱟᱝ ᱜᱟᱱᱚᱜ-ᱟ ᱦᱮᱸ ᱢᱟ ᱟᱢ ᱨᱚᱲ ᱢᱮ ᱨᱚᱲ ᱫᱟᱲᱟᱢ ᱮᱢᱮ, ᱱᱚᱝᱠᱟᱭ ᱞᱟᱹᱭ ᱠᱮᱫᱟ ᱩᱱᱤᱭᱟ ᱠᱟᱛᱷᱟ ᱟᱡᱚᱢ ᱜᱮ ᱵᱟᱝ ᱜᱟᱱᱚ
ᱦᱮᱸ ᱢᱟᱱᱮ ᱡᱷᱚᱛᱚ ᱠᱤᱪᱷᱩ ᱠᱤᱪᱷᱩ ᱢᱟᱱᱮ ᱥᱤᱠᱷᱱᱟᱹᱛ ᱠᱟᱛᱮ ᱢᱟᱱᱮ ᱥᱤᱠᱷᱱᱟᱹᱛ ᱞᱮᱠᱟ ᱵᱟᱹᱱᱩᱜ ᱠᱚᱣᱟ ᱟᱨᱠᱤ᱾
ᱢᱟᱱᱮ ᱱᱚᱣᱟ ᱠᱟᱛᱷᱟ ᱵᱩᱡᱟᱹᱣ ᱦᱩᱭᱩᱜ-ᱟ ᱜᱚᱢᱠᱮ᱾ ᱡᱩᱫᱤ ᱢᱤᱫᱴᱟᱝ ᱦᱩᱰᱤᱧ ᱜᱮᱭᱟᱭ ᱡᱩᱫᱤ ᱩᱱᱤ ᱥᱟᱨᱤ ᱠᱟᱛᱷᱟᱭ ᱨᱚᱲᱮᱫ ᱠᱷᱟᱱ ᱩᱱᱤᱭᱟᱜ ᱠᱟᱛᱷᱟ ᱢᱟᱱᱟᱣ ᱵᱟᱛᱟᱣ ᱠᱟᱛᱮ ᱜᱮᱵᱚᱱ ᱪᱟᱞᱟᱜ-ᱟ ᱥᱮ ᱵᱟᱝ, ᱟᱨ ᱡᱩᱫᱤ ᱢᱤᱫᱴᱟᱝ ᱥᱮᱬᱟ ᱦᱚᱲ ᱡᱩᱫᱤ ᱢᱤᱫᱴᱟᱝ
ᱦᱮᱸ,
ᱵᱟᱹᱲᱤᱡ ᱠᱟᱛᱷᱟ ᱞᱟᱹᱭᱫᱟᱭ ᱛᱟᱦᱚᱞᱮ ᱩᱱᱤᱭᱟᱜ ᱵᱟᱝ ᱵᱚᱱ ᱟᱸᱡᱚᱢ-ᱟ ᱵᱮᱥᱤ ᱵᱟᱹᱲᱤᱡ ᱠᱟᱛᱷᱟ ᱦᱳᱭ᱾ ᱛᱟᱦᱚᱞᱮ ᱚᱱᱟ ᱞᱮᱠᱷᱟᱱ ᱜᱮᱛᱚ ᱜᱟᱱ ᱱᱟ ᱵᱟᱝ ᱦᱮᱸ ᱩᱱᱤ ᱦᱩᱰᱤᱧ ᱜᱮᱭᱟᱭ ᱩᱱᱤ ᱫᱚ ᱱᱚᱝᱠᱟ ᱠᱟᱛᱷᱟ ᱞᱟᱹᱭ ᱠᱮᱫᱟᱭ ᱵᱟᱝᱟ ᱵᱟᱝ ᱩᱱᱤᱭᱟᱜ ᱠᱟᱛᱷᱟ ᱟᱡᱚᱢ ᱵᱟᱝ ᱜᱟᱱᱚᱜ-ᱟ᱾ ᱛᱟᱦᱚᱞᱮ ᱫᱚ ᱵᱟᱝ ᱜᱟᱱᱚᱜ-ᱟ ᱠᱟᱨᱚᱱ ᱦᱩᱰᱤᱧ ᱜᱮ ᱨᱮᱦᱚᱸᱭ ᱡᱩᱫᱤ ᱩᱱᱤᱭᱟᱜ ᱜᱮᱭᱟᱱ ᱡᱟᱹᱥᱛᱤ ᱜᱮᱛᱟᱭᱟ ᱥᱮ ᱩᱱᱤ ᱡᱩᱫᱤ ᱵᱷᱟᱜᱮ ᱢᱤᱫᱴᱟᱝ ᱯᱚᱨᱟᱢᱚᱨᱥᱚ ᱵᱚᱱᱟᱭ ᱮᱱᱛᱮ ᱡᱚᱛᱚ ᱥᱟᱞᱟ ᱜᱳᱚᱴᱟᱭ ᱞᱮᱜᱮ ᱵᱚᱱ, ᱯᱟᱪᱷᱮ ᱱᱚᱣᱟ ᱟᱸᱡᱚᱢ ᱠᱟᱛᱮ ᱟᱹᱰᱤ ᱡᱚᱛᱷᱟᱛᱚᱜᱼᱟ ᱥᱮ ᱱᱚᱣᱟ ᱵᱚᱱ ᱠᱚᱨᱟᱣ ᱞᱮᱠᱷᱟᱱ ᱡᱚᱛᱷᱟᱛᱚᱜ-ᱟ ᱢᱮᱱ ᱢᱚᱱᱮ ᱦᱩᱭᱩᱜ-ᱟ ᱛᱟᱦᱚᱞᱮ ᱩᱱᱤᱭᱟᱜ
ᱥᱮ ᱦᱮᱸ ᱦᱮᱸ ᱥᱮ ᱟᱵᱚ ᱩᱱᱤ ᱟᱨᱚ ᱟᱵᱚ ᱧᱮᱞ ᱵᱤᱱ ᱥᱮ ᱪᱤᱠᱟᱹᱭᱟ ᱠᱚ ᱚᱱᱠᱟ ᱵᱤᱱ ᱨᱚᱲ ᱠᱮᱫᱟ ᱦᱮᱸ ᱟᱞᱮ ᱱᱩᱱᱟᱹᱜ ᱞᱟᱹᱴᱩ ᱞᱟᱹᱴᱩ ᱦᱚᱲ ᱢᱮᱱᱟᱜ ᱞᱮᱭᱟ ᱟᱞᱮ ᱠᱷᱚᱡ ᱟᱢ ᱵᱤᱥᱤᱢ ᱵᱩᱡᱟ ᱟᱢ ᱵᱤᱥᱤᱢ ᱨᱚᱲᱟ ᱦᱳᱭ ᱚᱱᱠᱟ ᱥᱮ᱾
ᱦᱳᱭ ᱦᱳᱭ ᱾
ᱟᱫᱚ ᱟᱭᱟᱜ ᱢᱟᱱᱮ ᱚᱸᱰᱮ ᱫᱚ ᱢᱟᱱᱮ ᱟᱭᱟᱜ ᱢᱟᱱᱮ ᱟᱡ ᱡᱷᱚᱛᱚ ᱠᱷᱱ ᱢᱟᱱᱮ ᱢᱟᱲᱟᱝ ᱚᱜ ᱜᱮ ᱛᱟᱦᱮᱱᱚᱜ ᱢᱟᱭ ᱚᱱᱟ ᱟᱡ ᱟᱡ ᱫᱚᱭ ᱪᱟᱹᱭᱚᱜ-ᱟᱭ ᱡᱮ ᱟᱞᱚᱧ ᱞᱟᱛᱟᱨᱚᱜ ᱢᱟ ᱩᱱᱤ ᱠᱷᱚᱡ ᱦᱚᱸ ᱛᱤᱥ ᱦᱚᱸ ᱾ ᱢᱟᱱᱮ ᱩᱪᱤᱛᱟᱜᱮᱢ ᱢᱮᱱ ᱨᱮᱦᱚᱸ ᱚᱸᱰᱮ ᱫᱚ ᱢᱟᱱᱮ ᱵᱟᱝ ᱩᱪᱤᱛ,
ᱦᱳᱭ ᱦᱳᱭ ᱦᱳᱭ ᱟᱫᱚ ᱚᱱᱠᱟ ᱞᱮᱠᱷᱟᱱ ᱫᱚ ᱠᱤᱱᱛᱩ ᱟᱵᱚ ᱡᱩᱢᱤᱫ ᱡᱤᱱᱤᱥᱴᱟ ᱵᱟᱝ ᱛᱟᱦᱮᱱᱟ ᱾ ᱡᱩᱢᱤᱫ ᱞᱮᱠᱷᱟᱱ ᱪᱮᱫ ᱞᱮᱠᱟ ᱡᱩᱢᱤᱫ ᱫᱚ ᱱᱚᱝᱠᱟ ᱡᱚᱛᱚ ᱦᱚᱲᱟᱜ ᱠᱟᱛᱷᱟ ᱜᱮ ᱟᱸᱡᱚᱢ ᱦᱩᱭᱩᱜ-ᱟ᱾ ᱡᱷᱚᱛᱚ ᱦᱚᱲ ᱛᱮᱜᱮ ᱚᱱᱟ ᱫᱚᱵᱚᱱ ᱥᱟᱞᱟ ᱜᱚᱴᱟᱭᱟ ᱡᱮ ᱟᱪᱪᱷᱟ ᱯᱷᱟᱱᱱᱟ ᱫᱚ ᱥᱟᱰᱮ ᱠᱮᱭᱟᱭ ᱡᱮ ᱯᱷᱟᱱᱱᱟ ᱛᱚ ᱱᱚᱣᱟ ᱠᱟᱛᱷᱟ ᱞᱟᱹ ᱭ ᱫᱟᱭ, ᱛᱟᱦᱚᱞᱮ ᱢᱟ ᱟᱵᱚ ᱥᱟᱱᱟᱢ ᱟᱛᱩ ᱨᱮᱱ ᱜᱩᱱᱤ ᱜᱩᱨᱤᱵ ᱱᱚᱣᱟ ᱠᱚ ᱥᱟᱞᱟ ᱜᱚᱴᱟᱭ ᱛᱟᱵᱚᱱ ᱯᱮ ᱱᱚᱣᱟ ᱡᱮ ᱵᱟᱨ ᱦᱚᱲ ᱱᱚᱝᱠᱟᱱ ᱠᱟᱛᱷᱟ ᱠᱤᱱ ᱞᱟᱹᱭ ᱠᱮᱫᱟ᱾ ᱛᱟᱦᱚᱞᱮ ᱱᱚᱣᱟ ᱫᱚ ᱚᱠᱟᱴᱟᱜ ᱥᱚᱴᱷᱤᱠ ᱠᱟᱱᱟ ᱥᱮ ᱚᱠᱟᱴᱟᱜ ᱵᱚᱱ ᱢᱟᱱᱟᱣ ᱵᱟᱛᱟᱣ ᱞᱮ ᱠᱷᱟᱱ ᱱᱟᱯᱟᱭᱚᱜ-ᱟ ᱥᱮ ᱵᱟᱝ ᱜᱚᱝᱠᱮ᱾
ᱱᱟᱯᱟᱭᱚᱜ-ᱟ, ᱥᱮ ᱪᱮᱫ ᱮ ᱞᱟᱹᱭ ᱦᱚᱪᱚ ᱠᱮᱫᱟᱭ ᱥᱮ ᱚᱱᱟ ᱠᱟᱹᱴᱤᱡ ᱪᱤᱱᱛᱟᱹ ᱵᱷᱟᱵᱱᱟ ᱠᱟᱛᱮᱜ ᱧᱮᱞ ᱦᱩᱭᱩᱜ-ᱟ᱾ ᱛᱟᱣ ᱜᱟᱱᱚᱜ-ᱟ, ᱟᱫᱚ ᱩᱱᱠᱩ ᱫᱚ ᱵᱟᱝ ᱦᱚᱲ ᱴᱮᱱ ᱢᱟᱱᱮ ᱟᱪᱠᱟᱜᱮ ᱢᱟᱱᱮ ᱩᱱᱤ ᱚᱱᱮ ᱡᱮ ᱟᱡ ᱠᱷᱟᱨᱟᱯ ᱮ ᱵᱩᱡ ᱠᱮᱫᱟᱭ, ᱩᱱᱤᱜᱮ ᱟᱫᱚ ᱩᱱᱤ ᱚᱱᱟ ᱥᱟᱶᱟᱛᱮ ᱢᱟᱨᱟᱝ ᱦᱚᱲᱮ ᱨᱚᱲ ᱥᱚᱫ ᱠᱟᱫᱟᱭ ᱟᱫᱚ ᱩᱱᱤ ᱜᱮ ᱟᱫᱚ ᱡᱷᱚᱛᱚ ᱦᱚᱲ ᱠᱚ ᱦᱚᱦᱚᱫᱮᱭᱟ ᱢᱟᱱᱮ ᱟᱫᱚ ᱩᱪᱤᱛ ᱤᱫ ᱡᱟᱦᱟᱸᱭ ᱞᱟᱹᱭ ᱟᱠᱟᱫᱟᱭ ᱩᱱᱤᱭᱟᱜ ᱫᱚ ᱟᱫᱚ ᱩᱱᱤ ᱫᱚᱠᱚ ᱞᱟᱛᱟᱨ ᱠᱮᱫᱮᱭᱟ ᱠᱚ᱾ ᱟᱫᱚ ᱩᱱᱤ ᱫᱟ ᱟᱫᱚ ᱫᱚ ᱪᱮᱫ ᱮ ᱞᱟᱹᱭᱟᱭ ᱦᱮᱸ ᱯᱨᱚᱛᱤᱵᱟᱨ ᱜᱮᱠᱚ ᱱᱚᱝᱠᱟᱧ ᱠᱟᱱᱟ ᱡᱟᱦᱟᱱᱟᱜ ᱨᱮᱜᱮ᱾ ᱪᱤᱠᱟᱹᱛᱮ ᱤᱧ ᱚᱸᱰᱮᱧ ᱨᱚᱲᱟ ᱤᱧᱫᱚ ᱚᱠᱚᱭ ᱦᱚᱸ ᱵᱟᱠᱚ ᱨᱚᱲ ᱥᱚ ᱟᱫᱤᱧᱟ᱾
ᱮᱠᱟᱞ ᱮᱠᱟᱞ ᱱᱚᱣᱟ ᱢᱟ ᱠᱟᱛᱷᱟ ᱡᱟᱱ ᱜᱮᱭᱟ᱾ ᱟᱫᱚ ᱮᱱᱛᱮ ᱜᱚᱝᱠᱮ ᱥᱤᱥᱴᱮᱢ ᱫᱚ ᱱᱚᱣᱟ ᱠᱟᱱᱟ ᱡᱮ
ᱦᱩᱸ᱾
ᱟᱵᱚ ᱚᱱᱟ ᱥᱤᱥᱴᱮᱢᱴᱟᱜ ᱵᱚᱫᱞᱟᱣ ᱞᱟᱹᱠᱛᱤᱜ ᱠᱟᱱ ᱛᱟᱵᱚᱱᱟ ᱟᱨ ᱱᱟᱦᱟᱜ ᱵᱤᱪᱟᱹᱨ ᱨᱮ ᱫᱚ᱾ ᱯᱤᱪᱟᱹᱨ ᱨᱮᱫᱚ ᱵᱚᱱ ᱧᱮᱞᱟ ᱚᱠᱚᱭ ᱥᱚᱴᱷᱤᱠ ᱮ ᱞᱟᱹᱭ ᱫᱟᱭ᱾ ᱟᱨ ᱚᱠᱚᱭ ᱥᱚᱴᱷᱤᱠ ᱵᱟᱭ ᱞᱟᱹᱭᱮᱜᱼᱟ ᱱᱚᱝᱠᱟ ᱠᱟᱛᱮ ᱠᱚ ᱵᱤᱪᱟᱹᱨᱟ ᱵᱤᱪᱟᱹᱨ ᱱᱚᱣᱟ ᱫᱚ ᱵᱟᱝ ᱠᱟᱱᱟ ᱡᱮ ᱢᱤᱫᱴᱟᱝ ᱦᱚᱲ ᱦᱚᱭᱛᱳ ᱫᱤᱞᱤᱜ ᱜᱮ ᱥᱚᱴᱷᱤᱠᱮ ᱞᱟᱹᱭ ᱠᱮᱫᱟᱭ ᱢᱤᱫ ᱫᱤᱱ ᱵᱷᱩᱞᱮ ᱞᱟᱹᱭ ᱠᱮᱫᱟᱭ᱾ ᱮᱱᱛᱮ ᱨᱮᱦᱚᱸ ᱩᱱᱤᱭᱟᱜ ᱠᱟᱛᱷᱟ ᱫᱚᱵᱚᱱ ᱞᱟᱹᱭ ᱨᱩᱣᱟᱹᱲ ᱢᱟ ᱡᱮ ᱟᱢ ᱫᱚ ᱱᱚᱣᱟ ᱫᱚ ᱵᱟᱹᱲᱤᱡ ᱮᱢ ᱞᱟᱹᱭ ᱠᱮᱜᱼᱟ ᱟᱨ ᱱᱚᱣᱟ ᱫᱚ ᱵᱟᱵᱚᱱ ᱟᱸᱡᱚᱢᱟ ᱟᱨ ᱱᱚᱣᱟ ᱫᱚ ᱵᱟᱝ ᱴᱷᱤᱠᱟᱹᱜ ᱠᱟᱱᱟ ᱮᱱᱛᱮ ᱱᱚᱝᱠᱟ ᱨᱚᱲ ᱨᱮᱱᱟᱜ ᱵᱚᱱ ᱨᱤᱠᱟᱹᱭ ᱢᱟ᱾ ᱡᱮ ᱩᱱᱤ ᱦᱚᱲ ᱰᱤᱞᱤ ᱜᱮ ᱥᱚᱴᱷᱤᱠᱮ ᱞᱟᱹᱭ ᱠᱮᱜᱼᱟᱭ ᱟᱨ ᱛᱮᱦᱮᱧ ᱵᱟᱹᱲᱤᱡ ᱮ ᱪᱮᱫᱟᱭ ᱵᱟᱹᱧ ᱨᱚᱲᱟ ᱚᱠᱟ ᱞᱮᱠᱟ ᱵᱟᱝ ᱜᱟᱱᱚᱜᱼᱟ ᱟᱨ ᱡᱟᱦᱟᱸᱭ ᱵᱩᱡᱽ ᱠᱟᱛᱮᱫ ᱡᱩᱫᱤ ᱵᱟᱭ ᱨᱚᱲᱟ ᱩᱱᱤ ᱫᱚ ᱡᱚᱛᱚ ᱡᱚᱛᱚ ᱠᱷᱚᱱᱟᱜ ᱢᱩᱨᱠᱷᱚ ᱢᱮᱛᱟᱭᱟ ᱥᱮ ᱵᱟᱝ ᱜᱚᱝᱠᱮ?
ᱦᱮᱸ ᱩᱱᱠᱩ ᱫᱚ ᱢᱩᱨᱠᱷᱟᱹ ᱜᱮᱠᱚ ᱢᱮᱛᱟᱭᱟ᱾ ᱟᱫᱚ ᱚᱱᱟ ᱨᱮᱜᱮ ᱛᱚ ᱟᱵᱚ ᱦᱚᱲ ᱫᱚᱠᱚ ᱤᱭᱟᱹᱜ ᱠᱟᱱᱟ ᱦᱮᱸ ᱩᱱ ᱵᱟᱨᱮ ᱱᱚᱝᱠᱟ ᱠᱚ ᱤᱧ ᱜᱮ ᱠᱚ ᱡᱷᱚᱛᱚ ᱦᱚᱲ ᱛᱮᱠᱚ ᱢᱟᱸᱰᱟ ᱤᱫᱤᱧᱟ ᱠᱚ ᱤᱧ ᱫᱚ ᱟᱫᱚ ᱚᱱᱟ ᱥᱩᱨ ᱨᱮᱫᱚ ᱪᱟᱞᱟᱣ ᱜᱮ ᱵᱟᱹᱧ ᱪᱟᱞᱟᱣ ᱵᱟᱲᱟᱜᱼᱟ᱾ ᱡᱟᱦᱟᱸᱭ ᱜᱮᱠᱚ ᱟᱫᱚ ᱚᱱᱠᱟ ᱚᱱᱠᱟ ᱛᱮ ᱟᱫᱚ ᱡᱷᱚᱛᱚ ᱦᱚᱲ ᱠᱚ ᱢᱤᱫᱴᱟᱝ ᱢᱤᱫᱴᱟᱝ ᱠᱚ ᱵᱷᱮᱜᱟᱨᱚᱜ ᱠᱟᱱ ᱛᱟᱵᱚᱱᱟ᱾ ᱟᱫᱚ ᱚᱱᱠᱟ ᱠᱟᱛᱮ ᱟᱫᱚ ᱟᱵᱚᱣᱟᱜ ᱦᱡᱩᱢᱤᱫ ᱦᱚᱸ ᱨᱟᱹᱯᱩᱫᱚᱜ ᱠᱟᱱ ᱛᱟᱵᱚᱱᱟ᱾
ᱮᱠᱟᱞ, ᱮᱠᱟᱞ ᱱᱚᱜᱱᱟ ᱡᱤᱱᱤᱥ ᱫᱚ ᱧᱮᱞᱚᱜ ᱠᱟᱱᱟ ᱟᱹᱛᱩ ᱫᱤᱥᱚᱢ ᱠᱚᱨᱮ ᱡᱮ ᱡᱟᱦᱟᱸᱭᱟᱜ ᱦᱚᱭᱛᱚ ᱵᱷᱟᱜᱤ ᱢᱚᱱᱮ ᱥᱮ ᱵᱷᱟᱜᱤ ᱩᱭᱦᱟᱹᱨ ᱵᱷᱟᱵᱽᱱᱟ ᱛᱟᱦᱮᱸ ᱞᱮᱱ ᱛᱟᱭᱟ ᱦᱮᱸ ᱮ ᱟᱫᱚ ᱚᱱᱟ ᱡᱤᱱᱤᱥᱴᱟᱜ ᱵᱟᱝ ᱧᱮᱞ ᱧᱟᱢᱚᱜ ᱠᱟᱱᱟ ᱦᱮᱸ ᱵᱟᱝ?
ᱦᱮᱸ᱾
ᱞᱟᱹᱭᱟᱭ ᱱᱚᱝᱠᱟ ᱞᱟᱹᱭ ᱠᱮᱫ ᱞᱟᱹᱭ ᱯᱚᱛᱤᱵᱟᱨ ᱠᱟᱱᱟ ᱛᱟᱦᱚᱞᱮ ᱤᱧ ᱫᱚ ᱵᱟᱹᱧ ᱞᱟᱹᱭᱟ ᱛᱟᱦᱚᱞᱮᱠᱷ ᱤᱧᱟᱹᱜ ᱡᱚᱱ ᱢᱚᱱᱮ ᱨᱟᱹᱯᱩᱫ ᱮᱱᱟ᱾ ᱥᱮ ᱩᱱᱤ ᱴᱷᱮᱱ ᱵᱷᱟᱜᱤ ᱡᱤᱱᱤᱥ ᱦᱚᱸ ᱛᱟᱦᱮᱸ ᱫᱟᱲᱮᱭᱟᱜᱼᱟ ᱦᱟᱯᱤᱱ ᱫᱟᱨᱟᱢ ᱟᱨᱚ ᱵᱷᱟᱜᱤ ᱵᱷᱟᱜᱤ ᱩᱭᱦᱟᱹᱨ ᱵᱷᱟᱵᱱᱟᱭ ᱞᱟᱹᱭ ᱫᱟᱲᱮ ᱠᱮᱛᱟ ᱵᱚᱱᱟᱭ ᱠᱤᱱᱛᱩ ᱟᱫᱚ ᱩᱱᱤ ᱵᱚᱱ ᱢᱚᱱᱮ ᱵᱚᱱ ᱨᱟᱯᱩᱫ ᱠᱮᱫ ᱛᱟᱭᱟ ᱦᱮᱸ ᱵᱟᱝ?
ᱦᱮᱸ ᱨᱟᱹᱯᱩᱫ ᱠᱮᱫ ᱛᱟᱭᱟᱵᱚᱱ ᱟᱨ ᱩᱱᱤ ᱞᱟᱹᱭᱟᱭ ᱤᱧ ᱪᱮᱫᱟᱜ ᱤᱧ ᱞᱟᱹᱭ ᱞᱮ ᱠᱷᱟᱱᱡ ᱜᱮᱠᱚ ᱯᱨᱚᱛᱤᱵᱟᱨ ᱜᱮᱠᱚ ᱡᱚᱛᱚ ᱦᱚᱲ ᱛᱮᱜᱮ ᱠᱚ ᱞᱟ ᱵᱮᱯᱟᱨᱤᱧᱟᱹ ᱠᱚ ᱢᱟᱸᱰᱟᱣ ᱤᱫᱤᱧ ᱟᱠᱚ ᱛᱟᱦᱚᱞᱮ ᱤᱧᱫᱚ ᱚᱱᱟ ᱡᱟᱭᱜᱟ ᱪᱟᱞᱟᱣ ᱜᱮ ᱩᱪᱤᱛ ᱵᱟᱝ ᱛᱤᱧ᱾ ᱟᱞᱮ ᱪᱟᱞᱟᱣ ᱞᱮᱱᱠᱷᱟᱡ ᱤᱧᱫᱚ ᱵᱟᱹᱧ ᱥᱚᱡᱡᱚ ᱫᱟᱲᱮᱭᱟᱜᱼᱟ ᱥᱟᱦᱟᱣ ᱜᱮ ᱵᱟᱹᱧ ᱥᱟᱦᱟᱣ ᱫᱟᱲᱮᱭᱟᱜᱼᱟ ᱵᱟᱹᱧ ᱪᱟᱞᱟᱜᱼᱟ᱾
ᱦᱩᱸ, ᱦᱳᱭ, ᱦᱳᱭ᱾ ᱚᱱᱠᱟ ᱠᱟᱛᱮ ᱜᱮ ᱟᱫᱚ ᱦᱳᱭ ᱡᱩᱢᱤᱫ ᱫᱟᱲᱮ ᱴᱟᱜ ᱟᱵᱚ ᱟᱨᱚ ᱨᱟᱯᱩᱫᱚᱜ ᱠᱟᱱᱟ ᱢᱟᱨᱟᱝ ᱠᱟᱛᱷᱟ ᱠᱟᱱᱟ ᱦᱩᱰᱤᱧ ᱦᱩᱰᱤᱧ ᱠᱷᱚᱱᱟᱜ ᱜᱮ ᱠᱤᱱᱛᱩ ᱡᱩᱢᱤᱫ ᱴᱟᱜ ᱫᱚ ᱦᱩᱭᱩᱜᱼᱟ ᱦᱮᱸ ᱥᱮ ᱵᱟᱝ ᱯᱳᱭᱞᱳ ᱫᱚ ᱪᱮᱫ ᱠᱟᱱᱟ ᱟᱛᱩ ᱨᱮ ᱟᱢ ᱡᱩᱢᱤᱫᱚᱜ ᱢᱮ ᱯᱳᱭᱞᱳ ᱫᱚ ᱦᱩᱭᱩᱜ ᱠᱟᱱᱟ ᱟᱛᱳ ᱨᱮ ᱡᱩᱢᱤᱫᱚᱜ ᱢᱮ ᱚᱱᱟ ᱯᱚᱨᱮ ᱯᱩᱲᱥᱤ ᱨᱮ ᱡᱩᱢᱤᱫᱚᱜ ᱢᱮ᱾ ᱚᱱᱟ ᱯᱚᱨᱮ ᱛᱚᱵᱮᱱᱟ ᱜᱳᱴᱟ ᱫᱤᱥᱚᱢ ᱦᱚᱲ ᱥᱟᱶ ᱡᱩᱢᱤᱫ ᱫᱟᱲᱮᱭᱟᱜᱼᱟ᱾ ᱟᱢ ᱡᱩᱫᱤ ᱟᱛᱳ ᱨᱮᱜᱮ ᱴᱷᱤᱠ ᱴᱷᱟᱠ ᱵᱟᱹᱱᱩᱜ ᱵᱮᱱᱟ ᱟᱨ ᱪᱤᱠᱟᱛᱮ ᱟᱫᱚ ᱮᱴᱟᱜ ᱦᱚᱲ ᱥᱟᱣ ᱫᱚᱢ ᱴᱷᱤᱠ ᱠᱚᱣᱟ ᱦᱮᱸ ᱵᱟᱝ?
ᱦᱳᱭ ᱟᱨᱚ ᱢᱤᱫᱴᱟᱝ ᱞᱤᱧ ᱞᱟᱹᱭ ᱪᱚᱭᱫᱟ ᱡᱮᱢᱚᱱ ᱧᱮᱞ ᱵᱤᱱ ᱥᱮ ᱟᱵᱚ ᱠᱷᱚᱱ ᱦᱮᱸ ᱟᱵᱚ ᱦᱚᱲ ᱦᱚᱲ ᱵᱷᱟᱜᱮ ᱡᱩᱢᱤᱫ ᱵᱚᱱ ᱛᱟᱦᱮᱱᱟ᱾ ᱢᱤᱫᱴᱟᱝ ᱦᱮᱸ ᱠᱚᱲᱟ ᱜᱤᱫᱽᱨᱟᱹ ᱠᱚ ᱵᱷᱟᱜᱮ ᱢᱤᱫᱴᱟᱝ ᱜᱟᱶᱛᱟ ᱵᱚᱱ ᱵᱮᱱᱟᱣᱟ ᱾ᱵᱟᱝ ᱟᱫᱚ ᱢᱟᱱᱮ ᱮᱴᱟᱜ ᱠᱚᱦᱚᱸ ᱮᱴᱟᱜ ᱠᱚ ᱥᱟᱶᱛᱮ ᱠᱟᱴᱤᱡ ᱠᱚ ᱢᱮᱥᱟ ᱜᱚᱫ ᱱᱟ ᱟᱫᱚ ᱢᱟᱱᱮ ᱛᱚᱠᱷᱚᱱ ᱫᱚ ᱟᱲᱟᱝ ᱦᱚᱸ ᱯᱟᱞᱴᱟᱣᱱᱟ ᱧᱮᱞ ᱵᱤᱱ ᱟᱫᱚ ᱛᱚᱠᱷᱚᱱ ᱫᱚ ᱢᱟᱱᱮ ᱩᱱᱠᱩ ᱥᱟᱢᱟᱝ ᱨᱮᱦᱚᱸ ᱢᱟᱱᱮ ᱱᱤᱡᱮᱨᱟᱜ ᱟᱲᱟᱝ ᱛᱮᱫᱚ ᱵᱟᱭ ᱨᱚᱲᱟᱢᱟ ᱩᱱᱠᱩ ᱥᱟᱶᱨᱮ ᱢᱮᱱᱟᱭᱟ ᱾ ᱩᱱᱠᱩ ᱥᱟᱶᱨᱮ ᱢᱮᱱᱟᱭᱟ ᱪᱤᱠᱟᱹᱛᱮ ᱜᱟᱱᱚᱜ-ᱟ ᱾ ᱢᱟ ᱞᱟᱹᱭ ᱵᱤᱱ ᱦᱮᱸ ᱟᱫᱚ ᱧᱮᱞ ᱟᱹᱜᱩᱭ ᱦᱩᱭᱩᱜ ᱠᱟᱱᱟ ᱾ ᱥᱮ ᱡᱟᱦᱟᱸ ᱢᱟᱱᱮ ᱪᱟᱞᱟᱜ ᱠᱟᱱᱟ ᱚᱱᱠᱟ ᱚᱱᱟ ᱜᱮ ᱞᱟᱹᱭ ᱦᱩᱭᱩᱜ ᱠᱟᱱᱟ ᱛᱟᱦᱚᱞᱮ ᱤᱧ ᱤᱧ ᱚᱱᱟᱧ ᱞᱟᱹᱭᱮᱫᱟ ᱦᱮᱸ ᱟᱵᱚ ᱡᱟᱦᱟᱸ ᱟᱲᱟᱝ ᱛᱮ ᱦᱮᱸ ᱟᱵᱚ ᱡᱷᱚᱛᱚ ᱦᱚᱲᱟᱜ ᱤᱭᱟᱹ ᱡᱷᱚᱛᱚ ᱦᱚᱲ ᱨᱚᱠᱚᱢᱟᱜ ᱛᱮᱵᱚᱱ ᱟᱲᱟᱝ ᱛᱮᱵᱚᱱ ᱨᱚᱲ ᱫᱟᱲᱮᱭᱟᱜ-ᱟ ᱾ ᱠᱤᱱᱛᱩ ᱡᱟᱦᱟᱸᱭ ᱡᱟᱦᱟᱸᱭ ᱥᱟᱶᱛᱮ ᱢᱮᱥᱟᱜ ᱠᱟᱱᱟᱢ ᱤᱭᱟᱹᱜ ᱠᱟᱱᱟᱢ ᱩᱱᱤ ᱟᱲᱟᱝ ᱛᱮ ᱟᱢᱮᱢ ᱨᱚᱲ ᱮᱫᱟ ᱾ ᱩᱱᱤ ᱩᱱᱤ ᱵᱮᱠᱛᱤ ᱟᱢ ᱟᱹᱜᱩ ᱠᱟᱛᱮᱫ ᱟᱵᱚᱣᱟᱜ ᱟᱲᱟᱝ ᱛᱮ ᱨᱚᱲ ᱦᱚᱪᱚᱭᱢ ᱥᱮ ᱪᱮᱫᱠᱟᱭ ᱨᱚᱲ ᱫᱟᱲᱮᱭᱟᱜ-ᱟ ᱾
ᱟᱰᱤ ᱱᱟᱯᱟᱭ ᱠᱟᱛᱷᱟᱢ ᱞᱟᱭ ᱟᱠᱟᱫᱟ ᱜᱚᱢᱠᱮ ᱤᱧ ᱱᱚᱣᱟ ᱫᱚᱧ ᱦᱮ ᱥᱟᱨᱦᱟᱣ ᱤᱧ ᱪᱟᱞ ᱟᱢᱠᱟᱱᱟ ᱪᱮᱫᱟᱜ ᱵᱟᱝ ᱢᱟ ᱱᱚᱣᱟ ᱧᱮᱞᱚᱜ ᱠᱟᱱᱟ ᱪᱮᱫᱟᱜ ᱵᱟᱝ ᱢᱟ ᱤᱧ ᱜᱮ ᱠᱤᱪᱷᱩ ᱫᱤᱱ ᱢᱟᱨᱟᱝ ᱜᱮ ᱦᱟᱜ
ᱦᱮᱸ ᱾
ᱦᱮ ᱚᱱᱟ ᱠᱷᱚᱱᱟᱜ ᱜᱮ ᱨᱩᱣᱟᱹᱲ ᱦᱩᱭᱩᱜ ᱠᱟᱱ ᱛᱟᱦᱮᱱ ᱢᱤᱫᱴᱟᱝ ᱠᱩᱲᱤ ᱜᱤᱫᱽᱨᱟᱹ ᱟᱡ ᱥᱟᱶ ᱥᱟᱢᱟᱝ ᱛᱤᱸᱜᱩᱭᱱᱟ ᱮᱱᱥᱮ ᱟᱫᱚ ᱤᱧ ᱫᱚ ᱯᱷᱳᱱ ᱛᱮᱜᱮ ᱚᱲᱟᱜ ᱦᱚᱲ ᱥᱟᱣ ᱤᱧ ᱨᱚᱲ ᱠᱟᱱ ᱛᱟᱦᱮᱸᱫ ᱾ ᱚᱱᱮ ᱡᱮᱧ ᱞᱮᱴᱚᱜ-ᱟ ᱪᱟᱞᱟᱣ ᱛᱮ ᱟᱨ ᱯᱚᱨᱮᱧ ᱯᱷᱳᱱᱟᱯᱮᱭᱟ ᱟᱫᱚᱧ ᱧᱮᱞ ᱭᱟ ᱩᱱᱤ ᱠᱩᱲᱤ ᱜᱤᱫᱽᱨᱟᱹ ᱫᱚ ᱵᱩᱡᱽ ᱥᱟᱵ ᱫᱟᱲᱮ ᱠᱟᱱᱟ ᱟᱫᱚ ᱢᱟᱱᱮ ᱯᱷᱚᱱ ᱯᱷᱳᱱ ᱛᱮ ᱨᱚᱲ ᱮᱜᱟ ᱡᱮᱢᱚᱱ ᱚᱱᱰᱮ ᱵᱩᱡᱟᱹᱜ ᱠᱟᱱᱟ ᱡᱮ ᱢᱤᱫᱴᱟᱝ ᱢᱟᱱᱮ ᱦᱚᱲ ᱧᱮᱞ ᱠᱟᱛᱮᱫ ᱜᱮ ᱢᱤᱫᱴᱟᱝ ᱟᱭᱟᱜ ᱮ ᱯᱟᱞᱴᱟᱣᱮᱫ ᱛᱟᱭᱟ ᱦᱮᱸ ᱧᱮᱞ ᱵᱟᱲᱟ ᱦᱩᱭ ᱠᱟᱱᱟ ᱾ ᱦᱮᱸᱥᱮ ᱟᱫᱚ ᱚᱱᱟ ᱠᱚᱫᱚ ᱡᱚᱛᱚ ᱠᱷᱚᱱᱟᱜ ᱵᱟᱹᱲᱤᱡ ᱱᱤᱡᱮᱨᱟᱜ ᱟᱲᱟᱝ ᱛᱮ ᱵᱟᱝ ᱨᱚᱲ ᱱᱟᱜ ᱪᱮᱫ ᱢᱮᱱᱟᱜ-ᱟ ᱪᱮᱫᱟᱜ ᱟᱲᱟᱝ ᱛᱮ ᱨᱚᱲ ᱛᱮᱢ ᱞᱟᱡᱟᱜ ᱠᱟᱱᱟ ᱾
ᱱᱤᱡᱮᱨᱟᱜ ᱟᱲᱟᱝ ᱛᱮ ᱡᱩᱫᱤ ᱨᱚᱲ ᱛᱮᱢ ᱞᱟᱡᱟᱜ ᱠᱟᱱᱟ ᱟᱢ ᱫᱚ ᱛᱟᱦᱞᱮ ᱟᱢ ᱫᱚ ᱱᱚᱣᱟ ᱟᱵᱚᱣᱟᱜ ᱤᱭᱟᱹ ᱨᱮᱫᱚ ᱢᱟᱱᱮ ᱤᱭᱟᱹ ᱡᱚᱱᱢᱚ ᱜᱮ ᱩᱪᱤᱛ ᱜᱮ ᱵᱟᱝ ᱠᱟᱱᱟ ᱾ ᱢᱟᱱᱮ ᱡᱟᱦᱟᱸ ᱟᱲᱟᱝ ᱛᱮ ᱡᱟᱦᱟᱸ ᱥᱚᱢᱟᱡᱽ ᱨᱮᱢ ᱡᱚᱱᱢᱚ ᱟᱠᱟᱱᱟ ᱟᱢ ᱫᱚ ᱚᱱᱟ ᱟᱲᱟᱝ ᱜᱮᱛᱟᱢ ᱟᱨ ᱚᱱᱟ ᱟᱲᱟᱝ ᱜᱮ ᱛᱟᱦᱮᱱ ᱛᱟᱢᱟ ᱟᱢᱟᱜ ᱫᱚ ᱯᱟᱞᱴᱟᱣ ᱦᱚᱸ ᱵᱟᱢ ᱯᱟᱞᱴᱟᱜ-ᱟ ᱾
ᱟᱪᱷᱟ ᱜᱚᱢᱠᱮ ᱡᱮᱢᱚᱱ ᱟᱞᱮ ᱚᱯᱷᱤᱥ ᱨᱮ ᱡᱮᱢᱚᱱ ᱤᱧ ᱡᱩᱫᱤ ᱵᱟᱝᱞᱟ ᱛᱮᱧ ᱨᱚᱲᱟᱜ-ᱟ ᱰᱤᱞᱤᱛᱮ ᱤᱧ ᱠᱤ ᱚᱸᱰᱮ ᱤᱧᱟᱹᱜ ᱤᱧ ᱠᱳᱱ ᱫᱤᱱᱩ ᱩᱯᱨᱩᱢ ᱦᱩᱭᱩᱜ ᱛᱤᱧᱟ ᱡᱮ ᱤᱧ ᱫᱚ
ᱦᱮᱸ ᱵᱟᱝ ᱟᱢ ᱫᱚ ᱦᱟᱱᱟ ᱢᱤᱡᱟᱹ ᱟᱢᱫᱚᱢ ᱩᱯᱨᱩᱢ ᱫᱚ ᱚᱱᱮ ᱢᱮᱱᱟᱜ ᱛᱟᱢᱟ ᱯᱳᱭᱞᱳ ᱠᱷᱚᱡ ᱟᱢ ᱫᱚ ᱚᱱᱟ ᱩᱯᱨᱚᱢ ᱜᱮ ᱛᱟᱦᱮᱱ ᱛᱟᱢᱟ, ᱮᱴᱟᱜ ᱟᱜ ᱫᱚ ᱵᱟᱝ ᱛᱟᱦᱮᱱ ᱠᱟᱱᱟ᱾ ᱢᱟᱱᱮ ᱢᱤᱫᱴᱟᱝ ᱦᱚᱲ ᱦᱮᱸ ᱞᱟᱹᱭᱫᱟ ᱟᱨ ᱢᱤᱫᱴᱟᱝ ᱠᱟᱛᱷᱟ ᱞᱤᱧ ᱞᱟᱹᱭᱟᱵᱤᱱ ᱜᱚᱝᱠᱮ᱾ ᱟᱞᱮ ᱚᱞᱚᱜ ᱵᱤᱫᱟᱹᱞ ᱨᱮ, ᱚᱞᱚᱜ ᱵᱤᱫᱟᱹᱞ ᱨᱮ ᱛᱟᱞᱮ ᱚᱱᱠᱟ ᱵᱟᱡᱟᱨ ᱠᱚᱨᱮ ᱫᱚ ᱚᱱᱮ ᱪᱟᱞᱟᱣ ᱵᱟᱲ ᱦᱩᱭᱩᱜ ᱛᱟᱦᱮᱸ ᱛᱚ
ᱦᱩᱸ ᱦᱩᱸ᱾
ᱛᱟᱦᱚᱞᱮ ᱪᱟᱞᱟᱣ ᱵᱟᱲᱟ ᱦᱩᱭ ᱠᱟᱱᱟ, ᱛᱟᱦᱚᱞᱮ ᱜᱟᱨᱡᱮᱱ ᱱᱤᱡᱟᱹᱨᱤ ᱮ ᱪᱟᱞᱟᱣ ᱠᱟᱱᱟ᱾ ᱛᱟᱦᱞᱮ ᱟᱫᱚᱧ ᱨᱚᱲᱟᱫᱮᱭ ᱩᱱᱤ ᱠᱤ ᱤᱧ ᱚᱸᱰᱮ ᱮᱴᱟᱜ ᱤᱭᱟᱹ ᱛᱤᱧ ᱨᱚᱲᱮᱟ, ᱮᱴᱟᱜ ᱟᱲᱟᱝ ᱛᱮᱫᱚ ᱪᱮᱫᱟᱜ ᱤᱧ ᱨᱚᱲᱮᱭᱟ, ᱱᱤᱡᱮᱨᱟᱜ ᱟᱲᱟᱝ ᱛᱮ ᱠᱟᱱᱟᱭ ᱱᱤᱡᱟᱹ ᱴᱷᱮᱱ ᱠᱟᱱᱟᱭ ᱪᱮᱫᱟᱜ ᱤᱱᱟᱹ ᱮᱴᱟᱜ ᱟᱲᱟᱝ ᱛᱮᱭ ᱨᱚᱲᱟᱭᱟ, ᱫᱤᱭᱮ ᱟᱫᱚ ᱟᱵᱚ ᱟᱵᱚ ᱦᱚᱲ ᱜᱤᱫᱽᱨᱟᱹ ᱜᱮ ᱢᱤᱛᱟᱹᱧ ᱠᱟᱱᱟ ᱠᱚ ᱦᱮᱸ ᱱᱩᱱᱟᱹᱜ ᱵᱷᱟᱜᱮ ᱵᱷᱟᱜᱮ ᱜᱟᱛᱮ ᱛᱟᱢ ᱩᱱᱠᱩ ᱥᱟᱢᱟᱝ ᱨᱮ ᱢᱟᱱᱮ ᱟᱢ ᱱᱚᱝᱠᱟᱢ ᱨᱚᱲ ᱟᱫᱮᱭᱟ, ᱩᱱᱠᱩᱣᱟᱜ ᱤᱭᱟᱹ ᱛᱮᱜᱮ ᱛᱚᱢ ᱨᱚᱲ ᱫᱟᱲᱮ ᱠᱮᱭᱟ᱾ ᱩᱱᱟᱹᱜ ᱵᱷᱟᱜᱮ, ᱵᱷᱟᱜᱮ ᱜᱟᱛᱮ ᱛᱟᱢ, ᱟᱫᱚ ᱞᱟᱹᱭ ᱫᱟ ᱜᱟᱛᱮ ᱫᱚ ᱚᱱᱟ ᱫᱚ ᱟᱡ ᱡᱟᱦᱟᱸᱭ ᱵᱩᱡᱟ ᱟᱡ ᱮ ᱵᱩᱡᱟᱭ, ᱤᱧᱟᱹᱜ ᱠᱚᱛᱚᱵᱚ ᱫᱚ ᱤᱧᱜᱤᱧ ᱠᱚᱨᱟᱣᱟ, ᱡᱟᱦᱟᱸ ᱟᱲᱟᱝ ᱛᱤᱧ ᱤᱧ ᱫᱚ ᱚᱱᱟ ᱟᱲᱟᱝ ᱛᱮᱜᱮᱧ ᱨᱚᱲ ᱟᱭᱟ, ᱟᱨ ᱡᱟᱦᱟᱸᱭ ᱜᱮ ᱡᱟᱦᱟᱸᱭ ᱥᱟᱱᱛᱟᱲᱤᱧ ᱧᱮᱞᱮᱭᱟ ᱡᱮ ᱩᱱᱤ ᱫᱚ ᱥᱟᱱᱛᱟᱲ ᱠᱟᱱᱟᱭ, ᱩᱱᱤ ᱫᱚ ᱛᱤᱥ ᱦᱚᱸ ᱢᱟᱱᱮ ᱚᱱᱮ ᱮᱴᱟᱜ ᱟᱲᱟᱝ ᱛᱮᱫᱚ ᱵᱟᱹᱧ ᱨᱚᱲᱟᱭᱟ, ᱥᱟᱱᱛᱟᱲ ᱠᱟᱱᱟᱭ ᱥᱟᱱᱛᱟᱲᱟᱜ ᱟᱵᱚᱣᱟᱜ ᱥᱟᱱᱛᱟᱲ ᱟᱲᱟᱝ ᱛᱮᱜᱮ ᱨᱚᱲ ᱢᱮ ᱾ ᱛᱟᱛᱮ ᱡᱩᱫᱤ ᱩᱱᱤ ᱟᱢ ᱞᱟᱛᱟᱨᱮ ᱢᱚᱱᱮ ᱢᱮᱭᱟ, ᱞᱟᱛᱟᱨ ᱨᱮᱜᱮ ᱵᱚᱨᱚᱢ ᱛᱟᱦᱮᱸᱱ ᱢᱮ ᱾
ᱦᱮᱸ, ᱦᱮᱸ ᱚᱱᱮ ᱡᱮᱢᱚᱱ ᱤᱧ ᱚᱱᱟ ᱚᱯᱷᱤᱥ ᱨᱤᱧ ᱩᱱᱟᱹᱜ ᱜᱟᱱ ᱥᱟᱱ ᱛᱟᱲ ᱠᱚ ᱦᱤᱡᱩᱜᱼᱟ, ᱦᱮᱸ ᱤᱧ ᱢᱟ ᱥᱟᱱᱛᱟᱲ ᱛᱮᱜᱤᱧ ᱨᱚᱲ ᱟᱠᱚᱣᱟ ᱾ ᱥᱟᱱᱛᱟᱲ ᱛᱮᱧ ᱨᱚᱲ ᱠᱚᱣᱟ, ᱵᱩᱡᱷᱟᱹᱣ ᱠᱚᱣᱟᱧ, ᱱᱚᱣᱟ ᱠᱚᱫᱚ ᱱᱚᱝᱠᱟ ᱠᱚᱨᱟᱣ ᱯᱮ ᱱᱚᱣᱟ ᱠᱚᱨᱟᱣ ᱞᱮᱠᱷᱟᱱ ᱛᱚᱵᱮ ᱦᱩᱭᱩᱜᱼᱟ, ᱦᱮᱸ ᱤᱧ ᱫᱚ ᱥᱟᱱᱛᱟᱲ ᱛᱮᱜᱤᱧ ᱨᱚᱲ ᱟᱠᱚᱣᱟ᱾ ᱪᱮᱫᱟᱜ ᱤᱧ ᱞᱟᱡᱟᱜᱼᱟ, ᱤᱧ ᱱᱤᱡᱮ ᱨᱟᱜ ᱡᱟᱱᱟᱢ ᱯᱟᱹᱨᱥᱤ ᱛᱮ ᱨᱚᱲ ᱪᱮᱫᱟᱜ ᱤᱧ ᱞᱟᱡᱟᱜᱼᱟ ᱾ ᱱᱚᱣᱟ ᱫᱚ ᱪᱮᱫ ᱞᱮᱠᱟ ᱟᱨ ᱤᱧ ᱢᱟ, ᱤᱧ ᱢᱟ ᱥᱟᱨᱟ ᱫᱤᱱ ᱫᱤᱠᱩ ᱥᱟᱣ ᱤᱧ ᱛᱟᱦᱮᱸᱱᱟ, ᱛᱟᱦᱚᱞᱮ ᱤᱧ ᱢᱟ ᱫᱤᱠᱩ ᱛᱮ ᱨᱚᱲ ᱫᱟᱲᱮ ᱠᱚᱣᱟ ᱥᱮ ᱵᱟᱝ?
ᱦᱳᱭ ᱾
ᱵᱟᱵᱮᱱ ᱞᱟᱡᱟᱜ ᱠᱟᱱᱟ, ᱱᱚᱣᱟ ᱠᱚᱫᱚ ᱢᱤᱫᱴᱟᱜ ᱱᱤᱡᱮ ᱴᱷᱮᱱ ᱡᱤᱵᱮᱫ ᱛᱟᱦᱮᱸ ᱫᱚᱨᱠᱟᱨ᱾ ᱡᱮ ᱱᱤᱡᱮᱨᱟᱜ ᱯᱟᱹᱨᱥᱤ ᱤᱧᱟᱹᱜ ᱥᱚᱝᱵᱤᱫᱷᱟᱱ ᱨᱮ ᱥᱮᱞᱮᱫ ᱟᱠᱟᱱᱟ, ᱟᱫᱚ ᱮᱴᱟᱜ